ᱦᱮᱞᱳ ᱡᱚᱦᱟᱨ ᱜᱮ ᱾
ᱦᱩᱸ ᱡᱚᱦᱟᱨ ᱜᱮ ᱾
ᱦᱩᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ?
ᱪᱮᱫ ᱦᱚᱸ ᱵᱟᱝᱜᱮ ᱾
ᱟᱻ ᱟᱪᱪᱷᱟ ᱟᱪᱪᱷᱟ ᱾
ᱟᱹᱵᱤᱱ ᱫᱚ?
ᱟᱹᱞᱤᱧ ᱦᱚᱸ ᱦᱚᱜᱚᱭ ᱠᱟᱹᱴᱤᱡ ᱵᱟᱦᱨᱮ ᱥᱮᱫ ᱨᱮ ᱢᱮᱱᱟᱜ ᱞᱤᱧᱟ ᱚᱲᱟᱜ ᱠᱷᱚᱱᱟᱜ ᱫᱚ ᱾
ᱚᱻ
ᱚᱲᱟᱜ ᱠᱚᱨᱮ ᱫᱚ ᱠᱟᱹᱴᱤᱡ ᱱᱮᱴᱣᱟᱨᱠ ᱨᱮᱱᱟᱜ ᱯᱚᱵᱞᱮᱢ ᱜᱮᱭᱟᱭ ᱛᱚ ᱾
ᱚᱻ
ᱮᱭ ᱠᱟᱨᱚᱱ ᱛᱮ ᱠᱟᱹᱴᱤᱡ ᱵᱟᱭᱨᱮ ᱥᱮᱫ ᱨᱮᱞᱤᱧ ᱳᱰᱳᱜ ᱟᱠᱟᱱᱟ ᱾
ᱚᱻ ᱛᱟᱦᱞᱮ ᱟᱯᱮ ᱥᱮᱱ ᱫᱚ ᱪᱮᱫᱞᱮᱠᱟᱭ ᱫᱟᱜ ᱠᱮᱜᱼᱟ?
ᱫᱟᱜ ᱵᱚᱞᱛᱮ ᱱᱚᱣᱟ ᱯᱩᱱ ᱢᱚᱬᱮ ᱫᱤᱱ ᱞᱟᱦᱟ ᱫᱚ ᱵᱷᱟᱜᱤ ᱜᱮ ᱫᱟᱜ ᱵᱟᱲᱟ ᱠᱮᱜᱟᱭ ᱾ ᱛᱟᱨᱯᱚᱨᱮ ᱵᱟᱹᱭᱦᱟᱹᱲ ᱦᱟᱥᱟ ᱠᱚᱫᱚ ᱫᱟᱜ ᱠᱟᱱᱟ ᱟᱨᱠᱤ ᱨᱚᱦᱚᱭ ᱠᱚᱫᱚ ᱟᱨᱟᱢᱵᱚ ᱟᱠᱟᱱᱟ ᱾ ᱱᱤᱭᱟᱹ ᱜᱚᱴ ᱛᱟᱞᱤᱧ ᱫᱚ ᱫᱚᱢᱮ ᱥᱤᱛᱩᱝ ᱵᱟᱲᱟᱭᱮᱜᱟᱭ ᱟᱨ ᱱᱚᱣᱟ ᱜᱷᱩᱴᱩ ᱦᱟᱥᱟ ᱠᱚᱫᱚ ᱮᱠᱷᱚᱱ ᱫᱚ ᱨᱚᱦᱚᱭ ᱫᱚ ᱵᱟᱝ ᱜᱟᱱᱚᱜᱼᱟ ᱵᱟᱭ ᱫᱟᱜ ᱞᱮᱠᱷᱟᱱ ᱛᱚ ᱾
ᱚᱻ
ᱟᱨ ᱟᱞᱮ ᱥᱮᱫ ᱢᱟ ᱚᱱᱠᱟ ᱥᱩᱡᱳᱜᱽ ᱥᱩᱵᱤᱫᱷᱟ ᱵᱟᱹᱱᱩᱜᱼᱟ ᱾ ᱢᱟᱱᱮ ᱫᱟᱜ ᱠᱚᱨᱮᱱᱟᱜ ᱟᱨᱠᱤ ᱾
ᱚᱻ
ᱡᱮᱢᱚᱱ ᱠᱮᱱᱮᱞ ᱠᱚ ᱢᱤᱱᱤ ᱠᱚ ᱥᱮᱞᱳ ᱠᱚ ᱚᱱᱟ ᱠᱚᱫᱚ ᱟᱨᱠᱤ ᱵᱟᱹᱱᱩᱜᱼᱟ ᱾ ᱟᱯᱮᱥᱮᱱ ᱫᱚ ᱪᱟᱥ ᱵᱟᱥ ᱠᱚ ᱪᱮᱫ ᱞᱮᱠᱟ ᱦᱩᱭᱩᱜ ᱠᱟᱱᱟ ᱥᱮ ᱟᱹᱣᱨᱤ?
ᱟᱞᱮᱥᱮᱱ ᱫᱚ ᱪᱟᱥᱵᱟᱥ ᱫᱚ ᱢᱟᱱᱮ ᱨᱚᱦᱚᱭ, ᱨᱚᱦᱚᱭ ᱠᱮᱜᱼᱟ ᱠᱚ ᱟᱨ ᱟᱨ ᱵᱟᱨ ᱵᱮᱲᱟ ᱵᱟᱨ ᱵᱚᱡ ᱵᱟᱨ ᱫᱷᱟᱣ ᱠᱚ ᱪᱟᱥᱟ ᱾ ᱱᱚᱝᱠᱟ ᱥᱤᱛᱩᱝ ᱫᱤᱱ ᱟᱨ ᱱᱚᱝᱠᱟ ᱡᱟᱹᱯᱩᱫ ᱫᱤᱱ ᱾
ᱟᱪᱪᱷᱟ ᱟᱪᱪᱷᱟ ᱟᱪᱪᱷᱟ ᱾ ᱚᱸ ᱾ ᱟᱨ ᱛᱟᱦᱚᱞᱮ ᱟᱯᱮ ᱥᱮᱱ ᱫᱚ ᱪᱮᱫ ᱠᱚᱛᱮ ᱠᱚ ᱪᱟᱥ ᱵᱟᱲᱟᱭ ᱜᱮᱭᱟ ᱢᱟᱱᱮ ᱰᱟᱹᱝᱜᱨᱤ ᱱᱟᱦᱮᱞ ᱠᱚᱛᱮ ᱥᱮ ᱢᱟᱱᱮ ᱴᱮᱠᱴᱟᱨ ᱠᱚᱛᱮ?
ᱟᱞᱮ ᱥᱮᱱ ᱫᱚ ᱰᱟᱺᱜᱨᱤ ᱱᱟᱦᱮᱞ ᱛᱮᱦᱚᱸ ᱟᱨ ᱴᱮᱠᱴᱟᱨ ᱛᱮᱦᱚᱸ ᱟᱨ ᱯᱟᱣᱟᱨ ᱴᱮᱞᱟᱨ ᱛᱮᱦᱚᱸ᱾ ᱚᱠᱚᱭ ᱚᱠᱟ ᱞᱮᱠᱟᱭ ᱫᱟᱲᱮᱭᱟᱜᱼᱟ ᱾
ᱟᱪᱪᱷᱟ
ᱢᱟ ᱱᱮᱛᱟᱨ ᱢᱟ ᱟᱹᱰᱤ ᱠᱤᱪᱷᱩ ᱢᱤᱥᱤᱱ ᱠᱚ ᱚᱰᱚᱠ ᱠᱟᱱᱟ ᱾
ᱦᱮᱸ, ᱦᱮᱸ, ᱦᱮᱸ᱾ ᱡᱮᱢᱚᱱ ᱞᱟᱦᱟ ᱛᱮᱫᱚ ᱟᱞᱮ ᱥᱮᱫ ᱫᱚ ᱞᱟᱦᱟ ᱛᱮᱫᱚ ᱡᱮᱢᱚᱱ ᱛᱟᱦᱮᱸᱠ ᱱᱚᱜᱚᱭ ᱦᱩᱲᱩ ᱠᱚ ᱵᱤᱞᱤ ᱞᱮᱱᱠᱷᱟᱱ ᱚᱱᱠᱟᱱᱟᱜ ᱫᱚ ᱫᱟᱞ ᱥᱚᱢᱚᱭ ᱫᱚ ᱟᱞᱮ ᱠᱚᱫᱚ ᱦᱟᱱᱮ ᱤᱭᱟᱹ ᱠᱚᱛᱮ ᱞᱮ ᱫᱟᱞ ᱵᱟᱲᱟᱭ ᱛᱟᱦᱮᱸᱫ ᱾ ᱢᱟᱱᱮ ᱡᱟᱦᱟᱸ ᱚᱱᱮ ᱥᱤᱞᱯᱤᱧ ᱵᱚᱱ ᱞᱟᱜᱟᱣ ᱠᱟᱜ᱾
ᱦᱩᱸ, ᱦᱩᱸ, ᱦᱩᱸ, ᱦᱩᱸ᱾
ᱚᱱᱟ ᱥᱤᱞᱯᱤᱧ ᱠᱚ ᱵᱚᱡ ᱠᱟᱛᱮᱫ ᱞᱮ ᱚᱱᱟ ᱴᱷᱤᱥ ᱠᱮᱫ ᱜᱮ
ᱟᱨ ᱚᱱᱟ ᱪᱮᱛᱟᱱ ᱨᱮᱞᱮ ᱫᱟᱞᱟ ᱟᱨᱠᱤ ᱾ ᱚᱱᱠᱟ ᱞᱟᱦᱟ ᱧᱚᱜ ᱫᱚ ᱛᱟᱦᱮᱸᱜ ᱠᱟᱱᱟ ᱟᱨᱠᱤ ᱟᱫᱚ ᱱᱮᱛᱟᱨ ᱡᱚ ᱮᱸᱫ ᱱᱚᱣᱟ ᱡᱟᱦᱟᱸ ᱱᱚ ᱦᱚᱯᱟᱨ ᱠᱚ ᱞᱟᱹᱭᱮᱫ᱾ ᱦᱚᱸ ᱦᱚᱯᱟᱨ ᱦᱮᱡ ᱠᱟᱛᱮᱫ ᱟᱫᱚ ᱚᱱᱟ ᱦᱩᱲᱩ ᱥᱩᱫᱩ ᱤᱨ ᱦᱩᱭᱩᱜ ᱠᱟᱱᱟ ᱤᱨ ᱠᱟᱛᱮᱫ ᱚᱱᱟ ᱟᱹᱴᱤ ᱦᱩᱭᱩᱜ ᱠᱟᱱᱟ ᱟᱹᱴᱤ ᱠᱟᱛᱮᱫ ᱟᱫᱚ ᱚᱱᱟ ᱦᱚᱯᱟᱨ ᱢᱤᱥᱤᱱ ᱨᱮ ᱥᱟᱸᱵᱟᱣ ᱞᱮᱠᱷᱟᱱ ᱜᱮ ᱟᱫᱚ ᱢᱟᱱᱮ ᱫᱟᱞᱚᱜ ᱠᱟᱱᱟ᱾ ᱟᱫᱚ ᱢᱤᱫ ᱫᱷᱟᱨᱮ ᱠᱩᱴᱤ ᱵᱩᱥᱩᱵ ᱚᱴᱟᱝ ᱚᱜᱼᱟ ᱟᱨ ᱢᱤᱫ ᱫᱷᱟᱨᱮ ᱫᱚ ᱦᱩᱲᱩ ᱩᱰᱩᱠᱚᱜᱼᱟ ᱱᱚᱝᱠᱟ ᱥᱩᱵᱤᱫᱟ ᱦᱮᱡ ᱠᱟᱱᱛᱮ ᱱᱤᱛᱚᱜ ᱫᱚ ᱠᱟᱹᱴᱤᱡ ᱞᱮ ᱵᱷᱟᱜᱮ ᱧᱚᱜ ᱟᱠᱟᱱᱟ᱾
ᱦᱩᱸᱻ ᱛᱟᱦᱞᱮ ᱪᱮᱫ ᱦᱩᱲᱩ ᱠᱚᱯᱮ ᱪᱟᱥ ᱜᱮᱭᱟ ᱚᱱᱛᱮ ᱟᱯᱮ ᱥᱮᱱ ᱫᱚ?
ᱦᱮᱸ ᱟᱞᱮ ᱥᱮᱫ ᱱᱚᱛᱮ ᱫᱚᱞᱮ ᱪᱟᱥ ᱜᱮᱭᱟ ᱡᱮᱢᱚᱱ ᱦᱚᱭ ᱞᱚᱞᱟᱴ ᱦᱩᱭ ᱮᱱᱟ, ᱥᱚᱨᱱᱚ ᱦᱩᱭᱱᱟ᱾ ᱵᱤᱵᱤ ᱮᱜᱟᱨᱚ᱾
ᱛᱟᱯᱚᱨᱮ ᱚᱱᱮ ᱱᱮᱛᱟᱨ ᱟᱨᱚ ᱪᱮᱫ ᱧᱩᱛᱩᱢ ᱢᱤᱫ ᱴᱮᱝ ᱦᱮᱡ ᱟᱠᱟᱱᱟ ᱦᱟᱯᱮ ᱪᱮᱫ ᱠᱚᱞᱟ ᱠᱟᱸᱫᱤ ᱠᱚ
ᱚᱸᱻ
ᱚᱱᱮ ᱚᱱᱟ ᱠᱚᱞᱮ ᱪᱟᱥ ᱵᱟᱲᱟᱭ ᱜᱮᱭᱟ, ᱦᱮᱸ
ᱵᱟᱠᱥᱟ ᱵᱷᱟᱹᱣ᱾
ᱵᱟᱝ ᱵᱟᱝ ᱚᱱᱟ ᱠᱚᱫᱚ ᱵᱟᱝᱠᱚ ᱪᱟᱥ ᱜᱮᱭᱟ ᱟᱞᱮ ᱥᱮᱱ ᱫᱚ᱾
ᱚᱸ ᱵᱟᱝ ᱦᱩᱭᱩᱜ ᱜᱮᱭᱟ ᱚᱱᱛᱮ?
ᱦᱩᱭ ᱫᱚ ᱟᱫᱚ ᱱᱚᱛᱮ ᱫᱚ ᱢᱟᱱᱮ ᱫᱷᱤᱨᱤ ᱦᱟᱥᱟ ᱛᱚ᱾ ᱟᱫᱚ ᱦᱩᱭᱩᱜ ᱜᱮᱪᱚᱝ ᱚᱱᱠᱟ ᱪᱟᱥ ᱠᱟᱛᱮᱜ ᱫᱚ ᱵᱟᱝ ᱧᱮᱞ ᱵᱟᱲᱟ ᱦᱩᱭ ᱟᱠᱟᱱᱟ ᱾
ᱚ ᱵᱩᱨᱩ ᱫᱤᱥᱚᱢ ᱥᱮ ᱵᱤᱞᱟᱹᱫ ᱫᱤᱥᱚᱢ?
ᱦᱮᱸ ᱟᱞᱮ ᱫᱚ ᱢᱟᱱᱮ ᱵᱩᱨᱩ ᱫᱤᱥᱚᱢ ᱜᱮᱚ ᱠᱟᱱᱟᱞᱮ᱾ ᱢᱟᱱᱮ ᱵᱤᱨ ᱵᱩᱨᱩ ᱟᱨ ᱠᱤ᱾
ᱚᱸᱻ
ᱥᱤᱛᱩᱝ ᱫᱤᱱ ᱯᱮ ᱪᱟᱥ ᱜᱮᱭᱟ?
ᱵᱟᱝ ᱵᱟᱝ ᱥᱤᱛᱩᱝ ᱫᱤᱱ ᱫᱚ ᱵᱟᱞᱮ ᱪᱟᱥ ᱜᱮᱭᱟ, ᱟᱞᱮ ᱥᱮᱜ ᱫᱚ ᱢᱟᱱᱮ ᱫᱟᱜ ᱨᱮᱱᱟᱜ ᱯᱨᱚᱵᱮᱞᱮᱢ ᱥᱮ᱾ ᱩᱸ ᱫᱟᱜ ᱠᱷᱟᱹᱛᱤᱨ ᱢᱟᱱᱮ ᱪᱟᱥ ᱫᱚ ᱵᱟᱝ ᱦᱩᱭᱩᱜ ᱜᱮᱭᱟ ᱮᱢᱱᱤ ᱤᱭᱟᱹ ᱠᱚᱞᱮ ᱪᱟᱥ ᱵᱟᱲᱟᱭ ᱜᱮᱭᱟ᱾ ᱡᱮᱢᱚᱱ ᱱᱚᱜ-ᱚᱭ ᱛᱩᱲᱤ ᱠᱚ᱾ ᱛᱟᱯᱚᱨᱮ ᱦᱳᱭᱳᱜ ᱠᱟᱱᱟ ᱢᱟᱱᱮ ᱠᱷᱚᱥᱞᱟ ᱠᱚ᱾ ᱛᱟᱯᱚᱨᱮ ᱢᱩᱸᱜᱽ ᱰᱟᱹᱞ ᱠᱚ ᱢᱟᱥᱨᱤ ᱰᱟᱹᱞ ᱠᱚ᱾
ᱟᱯᱮ ᱥᱮᱱ ᱫᱚ ᱛᱟᱦᱟᱞᱮ ᱢᱤᱫ ᱫᱷᱟᱣ ᱜᱮᱠᱚ ᱪᱟᱥᱟ ᱵᱟᱝ?
ᱦᱮᱸ ᱦᱳᱲᱳ ᱠᱚᱫᱚ ᱢᱤᱜ ᱫᱷᱟᱣ ᱜᱮ ᱪᱟᱥ᱾
ᱫᱟᱜ ᱠᱚ ᱛᱟᱦᱮᱸ ᱞᱮᱱᱠᱷᱟᱱ ᱫᱚ ᱪᱟᱥ ᱠᱚᱫᱚ ᱪᱟᱥ ᱦᱳᱭ ᱠᱚᱜ ᱜᱮᱭᱟ ᱟᱫᱚ ᱫᱟᱜ ᱫᱚ ᱵᱟᱱᱩᱜ-ᱟ ᱥᱮ᱾
ᱚᱸᱻ ᱛᱟᱦᱚᱞᱮ ᱟᱱᱟᱡᱽ ᱠᱚᱫᱚ ᱯᱮ ᱪᱟᱥ ᱜᱮᱭᱟ ᱥᱮ ᱵᱟᱝᱟ?
ᱦᱮᱸ ᱟᱱᱟᱡᱽ ᱠᱚᱦᱚᱸ ᱞᱮ ᱪᱟᱥ ᱜᱮᱭᱟ ᱚᱱᱮ ᱜᱟᱰᱟ ᱫᱟᱜ ᱠᱚᱛᱮ ᱩᱱ ᱫᱚ ᱜᱟᱰᱟ ᱫᱟᱜᱼᱼ ᱠᱚ ᱛᱟᱦᱮᱱ ᱜᱮᱭᱟ ᱥᱮ ᱵᱟᱝ ᱟᱸᱡᱮᱫ ᱜᱚᱫᱚᱜ ᱜᱮᱭᱟ᱾
ᱥᱩᱢᱩᱝ ᱜᱮ ᱥᱮ ᱟᱠᱷᱨᱤᱧ ᱠᱚ ᱦᱚᱸ?
ᱵᱟᱝ ᱵᱟᱝ ᱟᱠᱷᱨᱤᱧ ᱫᱚ ᱵᱟᱝ ᱜᱮ ᱡᱚᱢ ᱥᱩᱢᱩᱝ ᱜᱮ᱾ ᱚᱝᱠᱟ ᱢᱟᱱᱮ ᱪᱟᱥ-ᱵᱟᱥ ᱛᱚ ᱢᱟᱱᱮ ᱦᱟᱥᱟ ᱡᱟᱭᱜᱟ ᱩᱱᱟᱹᱜ ᱫᱚ ᱵᱟᱹᱱᱩᱜ-ᱟ ᱥᱮ᱾
ᱦᱚᱻ᱾
ᱛᱟᱦᱚᱞᱮ ᱟᱫᱚ ᱚᱱᱟ ᱫᱚ ᱡᱚᱢ ᱥᱩᱢᱩᱝ ᱜᱮ᱾ ᱟᱨ ᱮᱴᱟᱜ ᱮᱴᱟᱜ ᱦᱚᱲ ᱠᱚᱫᱚ ᱢᱮᱱᱟᱜ ᱠᱚ ᱜᱮᱭᱟ ᱡᱟᱦᱟᱸᱭ ᱠᱚᱣᱟᱜ ᱦᱟᱥᱟ ᱡᱟᱭᱜᱟ ᱠᱚ ᱵᱮᱥᱤ ᱧᱚᱜ ᱜᱮᱛᱟ ᱠᱚᱣᱟ᱾ ᱩᱝᱠᱩ ᱠᱚᱫᱚ ᱠᱚ ᱟᱠᱷᱨᱤᱧ ᱵᱟᱲᱟᱭ ᱜᱮᱭᱟ᱾
ᱦᱩᱸ᱾
ᱟᱨ ᱟᱯᱮ ᱥᱮᱱ ᱫᱚ ᱚᱠᱟ ᱞᱮᱠᱟ
ᱛᱟᱦᱚᱞᱮ ᱠᱟᱴᱠᱚᱢ ᱠᱚ ᱜᱚᱝᱜᱷᱟ ᱠᱚᱫᱚ ᱠᱚ ᱚᱰᱳᱠᱚᱜ ᱜᱮᱭᱟ ᱥᱮ ᱵᱟᱝᱟ?
ᱦᱮᱸ ᱦᱮᱸ ᱱᱮᱛᱟᱨ ᱫᱚ ᱜᱚᱝᱜᱷᱟ ᱠᱚᱠᱚ ᱳᱰᱳᱠᱚᱜ-ᱟ᱿ ᱠᱟᱴᱠᱚᱢ ᱠᱚ ᱦᱚᱸ᱾ ᱟᱫᱚ ᱱᱮᱛᱟᱨ ᱫᱚ ᱧᱮᱞᱚᱜ ᱠᱟᱱᱟ ᱠᱟᱹᱴᱤᱡ ᱠᱚᱢ ᱢᱮᱱᱟᱜ ᱠᱚᱣᱟ ᱟᱨᱠᱤ᱾ ᱞᱟᱦᱟ ᱛᱮ ᱡᱮᱢᱚᱱ ᱠᱟᱴᱠᱚᱢ ᱜᱚᱸᱜᱷᱟ ᱠᱚ ᱳᱸᱰᱳᱠᱚᱜ ᱛᱟᱦᱮᱸᱫ ᱫᱚᱢᱮ ᱠᱚ ᱳᱸᱰᱳᱠᱚᱜ ᱛᱟᱦᱮᱸᱜ ᱟᱫᱚ ᱱᱮᱛᱟᱨ ᱫᱚᱼᱼ ᱩᱱᱟᱹᱜ ᱫᱚ ᱵᱟᱠᱚ ᱧᱮᱞᱚᱜ ᱠᱟᱱᱟ ᱠᱚᱢ ᱜᱮ ᱟᱫᱚ ᱪᱮᱫ ᱠᱷᱟᱹᱛᱤᱨ ᱡᱮᱠᱚ ᱠᱚᱢ ᱠᱟᱱᱟ ᱚᱱᱟ ᱫᱚᱼᱼ
ᱪᱮ‌ ᱢᱮ ᱜᱟᱰᱤ ᱟᱫᱚ ᱵᱟᱹᱫᱽ ᱨᱮ ᱚᱱᱮ ᱴᱨᱟᱠ ᱠᱚᱠᱚ ᱵᱟᱭᱮᱜ ᱫᱚ ᱚᱱᱟ ᱛᱮᱜᱮ ᱦᱚᱭᱛᱚ ᱜᱩᱡᱩᱜ ᱠᱟᱱᱟ ᱠᱚ᱾ ᱟᱨ ᱥᱟᱨ ᱠᱚᱠᱚ ᱮᱢᱟᱜ ᱠᱟᱱᱟ ᱫᱚᱢᱮ᱾ ᱛᱟᱦᱚᱞᱮ ᱨᱚᱠᱚᱡᱽ ᱜᱚᱝᱜᱷᱟ ᱠᱚ ᱳᱰᱳᱠᱚᱜ ᱜᱮᱭᱟ ᱥᱮ ᱵᱟᱝᱟ?
ᱳᱸᱰᱳᱜᱚᱜ ᱜᱮᱭᱟ ᱠᱚ ᱩᱸᱰᱩᱜ ᱜᱮᱭᱟ ᱠᱚ᱾
ᱚᱸᱻ᱾
ᱛᱟᱯᱚᱨᱮ ᱱᱮᱛᱟᱨ ᱫᱚ ᱦᱩᱭᱩᱜ ᱠᱟᱱᱟ ᱟᱱᱮ ᱩᱫ ᱠᱚ ᱡᱮᱢᱚᱱ ᱚᱢᱚᱱᱚᱜᱼᱼ ᱠᱟᱱᱟ ᱵᱤᱨ ᱠᱚᱨᱮ ᱳᱫ ᱠᱚ ᱯᱩᱴᱠᱟᱹ ᱠᱚ᱾ ᱚᱱᱟ ᱠᱚ ᱜᱮ ᱡᱟᱥᱛᱤ ᱜᱮ ᱱᱤᱛᱚᱜ ᱫᱚ ᱦᱳᱭᱳᱜ ᱠᱟᱱᱟ᱾
ᱚᱸᱻ ᱟᱨ ᱯᱩᱴᱠᱟᱹ ᱠᱚ ᱩᱰᱩᱠᱚᱜ ᱠᱟᱱᱟ ᱥᱮ ᱵᱟᱝᱟ?
ᱦᱮᱸ ᱯᱩᱴᱠᱟᱹ ᱠᱚ ᱩᱰᱩᱠᱚᱜ ᱠᱟᱱᱟ ᱱᱤᱛᱚᱜ ᱫᱚ ᱠᱟᱹᱴᱤᱡ ᱠᱚᱢ ᱠᱚ ᱩᱰᱩᱠᱚᱜ ᱠᱟᱱᱟ ᱟᱹᱣᱨᱤ ᱭᱟ ᱠᱚᱣᱟ ᱚᱝᱠᱟ ᱫᱚ᱾ ᱟᱨ ᱠᱤᱪᱷᱩ ᱫᱤᱱ ᱛᱮᱫᱚ ᱦᱟᱸᱜ ᱠᱷᱟᱱ ᱠᱚ ᱩᱸᱰᱩᱜᱚᱜ-ᱟ ᱰᱷᱮᱨᱼᱰᱷᱮᱨ ᱜᱮ᱾
ᱛᱟᱦᱚᱞᱮ ᱵᱷᱟᱜᱤ ᱜᱤᱠᱩ ᱩᱰᱩᱠᱚᱜ ᱜᱮᱭᱟ ᱚᱱᱛᱮ ᱫᱚ᱾
ᱦᱮᱸ ᱟᱞᱮ ᱥᱮᱱ ᱫᱚ ᱩᱫ ᱯᱩᱴᱠᱟᱹᱣ ᱠᱚᱫᱚ ᱵᱷᱟᱜᱤ ᱜᱮᱠᱚ ᱩᱸᱰᱩᱜᱚᱜ-ᱟ᱾ ᱵᱟᱡᱟᱨ ᱠᱚᱨᱮ ᱟᱠᱷᱨᱤᱧ ᱠᱚᱠᱚ ᱤᱫᱤ ᱵᱟᱲᱟ ᱠᱚ ᱜᱮᱭᱟ ᱟᱨ ᱠᱤ᱾
ᱚᱸᱻ᱾ ᱟᱨ ᱫᱟᱸᱥᱟᱭ ᱠᱚᱠᱚ ᱮᱱᱮᱡ ᱜᱮᱭᱟ ᱥᱮ ᱵᱟᱝᱟ ᱚᱱᱛᱮ?
ᱟᱞᱮ ᱥᱮᱱ ᱦᱮᱸ ᱟᱞᱮ ᱥᱮᱱ ᱫᱚ ᱢᱟᱱᱮ ᱫᱟᱸᱥᱟᱭ ᱠᱚᱫᱚ ᱫᱚᱢᱮ ᱜᱮᱠᱚ ᱮᱱᱮᱡᱟ᱾ ᱩᱸ ᱫᱟᱸᱥᱟᱭ ᱦᱩᱸ ᱦᱩᱸ ᱟᱞᱮ ᱥᱮᱱ ᱫᱚ ᱢᱟᱱᱟᱣ ᱜᱮᱭᱟ ᱠᱚ᱾ ᱢᱟᱱᱮ ᱞᱟᱦᱟ ᱛᱮ ᱡᱮᱢᱚᱱ ᱦᱟᱹᱱᱠᱩ ᱵᱟᱵᱟ ᱛᱟᱠᱚ ᱩᱢᱮᱨ ᱠᱚᱨᱮᱫ ᱫᱚᱼᱼ ᱩᱱᱠᱩᱼᱼ ᱠᱚ ᱣᱟᱜ ᱩᱢᱮᱨ ᱠᱚᱨᱮ ᱫᱚ ᱢᱟᱱᱮ ᱚᱱᱮ ᱥᱟᱹᱜᱤᱧ ᱥᱟᱹᱜᱤᱧ ᱦᱚᱸ ᱠᱚ ᱪᱟᱞᱟᱜ ᱛᱟᱦᱮᱸᱜ ᱟᱨ ᱠᱤ᱾
ᱦᱩᱸᱻ
ᱟᱨ ᱱᱤᱛᱚᱜ ᱧᱮᱞ ᱞᱮᱠᱷᱟᱱ ᱫᱚ ᱱᱤᱛᱚᱜ ᱫᱚ ᱱᱤᱛᱚᱜᱼᱼ ᱥᱟᱹᱜᱤᱧ ᱠᱚᱫᱚ ᱵᱟᱝ ᱪᱟᱞᱟᱜ ᱦᱩᱭᱩᱜ ᱠᱟᱱᱟ ᱚᱱᱠᱟ ᱫᱚ᱾ ᱦᱳᱭ ᱟᱨᱠᱤ ᱟᱛᱳ ᱠᱚᱨᱮᱜ ᱴᱚᱞᱟ ᱯᱟᱲᱟ ᱱᱚᱣᱟ ᱥᱩᱨ ᱥᱩᱯᱩᱨ ᱟᱨᱠᱤ ᱵᱟᱝ ᱢᱟᱱᱮ ᱞᱟᱦᱟ ᱠᱷᱚᱱᱟᱜ ᱫᱚ ᱠᱟᱹᱴᱤᱡ ᱠᱚᱢ ᱧᱚᱜ ᱠᱟᱱᱟ᱾ ᱟᱫᱚ ᱱᱤᱛ ᱱᱤᱛᱚᱜ ᱫᱚ ᱢᱟᱱᱮ ᱠᱚᱲᱟ ᱜᱤᱫᱽᱨᱟᱹ ᱠᱚᱦᱚᱸ ᱚᱲᱟᱜ ᱠᱚᱨᱮ ᱵᱟᱠᱚ ᱛᱟᱦᱮᱱ ᱠᱟᱱᱟ ᱥᱮ᱾
ᱵᱟᱦᱟᱨᱮ ᱥᱮᱱ ᱠᱚ ᱪᱟᱞᱟᱜ ᱠᱟᱱᱟ ᱠᱟᱹᱢᱤ,
ᱦᱳᱭ᱾ ᱵᱟᱨᱦᱮ ᱥᱮᱱ ᱠᱚᱠᱚ ᱪᱟᱞᱟᱜ ᱠᱟᱱᱟ ᱚᱠᱚᱭ ᱠᱚᱫᱚ ᱵᱟᱨᱦᱮ ᱠᱚᱨᱮ ᱦᱚᱸᱠᱚ ᱯᱟᱲᱦᱟᱜ ᱠᱟᱱ ᱜᱮᱭᱟ᱾
ᱦᱩᱸ
ᱛᱟᱦᱚᱞᱮ ᱟᱫᱚ ᱚᱱᱟ ᱦᱤᱥᱟᱹᱵ ᱛᱮ ᱩᱱᱟᱹᱜ ᱠᱚᱲᱟ ᱜᱤᱫᱽᱨᱟᱹ ᱠᱚ ᱵᱟᱠᱚ ᱛᱟᱦᱮᱱ ᱜᱮᱭᱟ ᱡᱟ ᱩᱰᱟᱹᱝ ᱞᱮ ᱛᱟᱦᱮᱱᱟ ᱚᱱᱟ ᱛᱮᱜᱮ ᱫᱟᱸᱥᱟᱭ ᱠᱚᱞᱮ ᱮᱱᱮᱡ ᱵᱟᱲᱟᱭᱟ᱾
ᱚ ᱛᱟᱦᱚᱞᱮ ᱟᱵᱤᱱᱚ ᱦᱚᱸ ᱢᱤᱫ
ᱪᱮᱫ ᱵᱮᱱ ᱢᱮᱱ ᱮᱫᱟ?
ᱞᱟᱹᱭ ᱮᱫᱟᱹᱧ ᱟᱵᱤᱱ ᱦᱚᱸᱵᱤᱱ ᱪᱟᱞᱟᱜ ᱜᱮᱭᱟ ᱠᱤ ᱫᱟᱸᱥᱟᱭ ᱮᱱᱮᱡ?
ᱦᱮᱸ ᱦᱮᱸ ᱪᱟᱞᱟᱜ ᱜᱮᱭᱟᱞᱮ ᱟᱹᱞᱤ ᱦᱚᱸ
ᱛᱟ ᱦᱚᱞᱮ ᱫᱟᱸᱥᱟᱭ ᱵᱟᱨᱮᱛᱮ ᱠᱟᱹᱴᱤᱡ ᱞᱟᱹᱭ ᱧᱚᱜ ᱟᱹᱞᱤᱧ ᱵᱤᱱ ᱥᱮ?
ᱫᱟᱸᱥᱟᱭ ᱵᱟᱨᱮ ᱛᱮᱫ ᱞᱤᱧ ᱞᱟᱹᱭ ᱞᱮ ᱠᱷᱟᱱ ᱫᱚ ᱱᱚᱣᱟ ᱡᱟᱦᱟᱸ ᱫᱟᱸᱥᱟᱭ ᱵᱚᱸᱜᱟ ᱜᱮ ᱟᱨᱠᱤ ᱫᱟᱸᱥᱟᱭ ᱫᱚᱠᱚ ᱮᱱᱮᱡᱼᱟ᱾
ᱦᱩᱢ
ᱟᱨ ᱚᱱᱠᱟ ᱚᱱᱟ ᱫᱚ ᱟᱸᱡᱚᱢ ᱵᱟᱲᱟ ᱠᱟᱱᱟ ᱪᱮᱛᱟ ᱠᱤᱱᱼᱼ ᱟᱭᱱᱚᱢ ᱠᱟᱡᱚᱞ ᱪᱮᱛᱟᱱ ᱠᱚ ᱠᱩᱞᱮᱫᱮ ᱠᱤᱱᱟ ᱟᱨᱠᱤ ᱩᱱᱠᱤᱱ ᱫᱚ ᱟᱵᱚᱨᱮᱱ ᱠᱚ ᱛᱟᱦᱮᱸ ᱠᱟᱱᱟ ᱪᱮᱛᱟᱱ᱾
ᱦᱩᱸ ᱦᱩᱸ
ᱟᱫᱚ ᱫᱟᱸᱥᱟᱭ ᱫᱚ ᱚᱱᱟ ᱠᱷᱟᱹᱛᱤᱨ ᱠᱚ ᱮᱱᱮᱡᱼᱟ ᱢᱟᱱᱮ ᱩᱱᱠᱤᱱ ᱟᱭᱱᱚᱢ ᱠᱟᱡᱚᱞ ᱯᱟᱸᱡᱟ ᱡᱚᱱ ᱢᱮ ᱢᱟᱱᱮ ᱜᱚᱴᱟ ᱟᱛᱳ ᱟᱹᱛᱩ ᱠᱚ ᱫᱟᱬᱟᱱᱟ᱾
ᱦᱩᱢ
ᱛᱟᱨ ᱯᱚᱨᱮ ᱟᱫᱚ ᱚᱱᱮ ᱥᱮᱨᱮᱧ ᱥᱮᱨᱮᱧ ᱫᱚᱠᱚ ᱢᱟᱱᱮ ᱮᱱᱮᱡ ᱮᱱᱮᱡ ᱥᱮᱨᱮᱧ ᱮᱱᱮᱡ ᱥᱮᱨᱮᱧ ᱛᱮᱠᱚ ᱯᱟᱸᱡᱟ ᱠᱤᱱᱟ ᱟᱨᱠᱤ ᱮᱸᱰᱮ ᱠᱷᱟᱱ ᱫᱚ ᱡᱩᱫᱤ ᱠᱤᱱ ᱧᱟᱢᱚᱜ ᱠᱷᱟᱱ᱾
ᱚᱱᱟ ᱛᱮ
ᱛᱟ ᱟᱯᱮ ᱥᱮᱱ ᱫᱚᱠᱚ ᱮᱱᱮᱡ ᱵᱟᱲᱟᱭ ᱜᱮᱭᱟ ᱥᱮ ᱵᱟᱝ?
ᱟᱞᱮ ᱥᱮᱱ ᱫᱚ ᱱᱚᱝ ᱠᱟ ᱫᱟᱸᱥᱟᱭ ᱠᱚᱫᱚ ᱩᱱᱟᱹᱜ ᱡᱳᱨ ᱫᱚ ᱵᱟᱠᱚ ᱩᱰᱩᱠᱚᱜ ᱜᱮᱭᱟ᱾ ᱟᱨ ᱩᱱᱠᱩ ᱯᱟᱹᱦᱤᱞ ᱯᱟᱹᱦᱤᱞ ᱠᱚᱨᱮᱱ ᱚᱠᱟ ᱟᱛᱩ ᱨᱮ ᱡᱩᱫᱤ ᱦᱟᱲᱟᱢᱠᱩ ᱢᱮᱱᱟᱜ ᱟᱠᱟᱫ ᱠᱚ ᱜᱮᱭᱟ ᱩᱱᱠ ᱩᱱᱠᱩ ᱩᱰᱩᱠ ᱵᱟᱲᱟᱜ ᱜᱮᱭᱟ ᱠᱚ ᱟᱨ ᱱᱮᱛᱟᱨ ᱠᱚᱲᱟ ᱜᱤᱫᱽᱨᱟᱹ ᱠᱚᱫᱚ ᱵᱟᱝᱜᱮ ᱚᱱᱠᱟ ᱫᱚ᱾ ᱵᱟᱠᱚ ᱩᱰᱩᱠ ᱵᱟᱲᱟᱜ ᱜᱮᱭᱟ ᱟᱨ ᱠᱷᱩᱵ ᱠᱚᱢ ᱜᱮ ᱚᱱᱠᱟ ᱠᱷᱩᱵ ᱠᱚᱢ ᱟᱛᱳ ᱠᱚᱨᱮ ᱠᱚ ᱩᱰᱩᱠ ᱵᱟᱲᱟᱜᱼᱟ ᱵᱟᱠᱷᱟᱱ ᱵᱟᱝ᱾
ᱦᱩᱸ ᱟᱪᱪᱷᱟ ᱟᱪᱪᱷᱟ ᱟᱪᱪᱷᱟ ᱟᱫᱚ ᱱᱚᱣᱟ ᱠᱚᱨᱮ ᱫᱚ ᱟᱱᱮ ᱚᱱᱠᱟ ᱞᱟᱦᱟ ᱛᱮᱫᱚ ᱵᱷᱟᱜᱮ ᱜᱮᱠᱚ ᱤᱭᱟᱹ ᱛᱟᱦᱮᱸᱫ ᱟᱫᱚ ᱱᱮᱛᱟᱨ ᱫᱚ᱾ ᱠᱚᱢ ᱦᱮᱡ ᱟᱠᱟᱱᱟ᱾
ᱩᱸᱻ
ᱟᱨ ᱟᱵᱚ ᱠᱚᱫᱚ ᱢᱟᱱᱮ ᱨᱮᱸᱜᱮᱡ ᱚᱨᱮᱡ ᱨᱮᱱ ᱜᱤᱫᱽᱨᱟᱹ ᱠᱟᱱᱟ ᱵᱚᱱ ᱛᱚ ᱩᱱᱟᱹᱜ ᱦᱚᱸ ᱵᱟᱵᱚᱱ ᱠᱤᱥᱟᱹᱲᱟ ᱛᱟᱞᱦᱮ ᱚᱱᱟ ᱴᱟᱠᱟ ᱯᱚᱭᱥᱟ ᱨᱳᱡᱽᱜᱟᱨ ᱠᱚ ᱧᱟᱢ ᱢᱮᱭᱟ ᱚᱱᱠᱟ ᱵᱟᱭᱨᱮ ᱵᱤᱫᱮᱥ ᱠᱚᱠᱚ ᱵᱟᱜᱟᱜ ᱠᱟᱱᱟ‌᱾
ᱦᱩᱸᱻ ᱟᱨ ᱛᱟᱦᱚᱞᱮ ᱵᱟᱦᱟ ᱠᱚ ᱢᱟᱜᱢᱚᱬᱮ ᱠᱚᱫᱚ
ᱦᱮᱸ ᱵᱟᱦᱟ ᱢᱟᱜᱢᱚᱬᱮ ᱠᱚᱫᱚ ᱦᱩᱭᱩᱜ ᱛᱟᱞᱮ ᱜᱮᱭᱟ᱾
ᱢᱟᱱᱮ ᱵᱟᱦᱟ ᱦᱚᱸ ᱢᱟᱜᱢᱚᱬᱮ ᱦᱚᱸ ᱚᱱᱠᱟ ᱜᱮᱥᱮ ᱥᱩᱫᱷᱩ ᱢᱤᱫᱴᱟᱝ ᱜᱮ ᱦᱳᱭᱳᱜ ᱜᱮᱭᱟ?
ᱵᱟᱝ ᱜᱮ ᱱᱚᱣᱟ ᱡᱮᱢᱚᱱ᱾ ᱵᱟᱦᱟ ᱫᱚ ᱦᱩᱭᱩᱜᱼᱟ ᱱᱚᱶᱟ ᱯᱷᱟᱹᱜᱩᱱ ᱠᱩᱱᱟᱹᱢᱤ ᱠᱚᱨᱮᱫ᱾ ᱟᱫᱚ ᱡᱷᱚᱛᱼᱼ ᱡᱚᱛᱚ ᱡᱟᱭᱜᱟ ᱫᱚ ᱥᱚᱢᱟᱱ ᱫᱚ ᱵᱟᱝ ᱦᱩᱭᱩᱜᱼᱟ ᱰᱮᱴ ᱫᱚ ᱟᱞᱟᱫᱟ ᱟᱞᱟᱫᱟ ᱛᱟᱦᱮᱱ ᱜᱮᱭᱟ᱾ ᱢᱟᱱᱮ ᱚᱱᱟ ᱯᱷᱟᱹᱜᱩᱱ ᱠᱷᱚᱱᱟᱜ ᱵᱟᱦᱟ ᱫᱚ ᱮᱛᱚᱦᱚᱵᱚᱜᱼᱟ᱾ ᱢᱟᱱᱮ ᱪᱟᱹᱛ ᱵᱚᱸᱜᱟ ᱦᱟᱹᱵᱤᱡ ᱟᱨᱠᱤ᱾
ᱚᱸ
ᱟᱫᱚ ᱚᱱᱟ ᱠᱷᱚᱱᱟᱜ ᱦᱟᱱᱛᱮ ᱫᱚᱻ ᱟᱫᱚ ᱵᱟᱝᱠᱚ ᱵᱟᱦᱟᱜᱼᱟ᱾
ᱚᱻ
ᱟᱨ ᱢᱟᱱᱮ ᱵᱟᱦᱟ ᱫᱚ ᱦᱳᱭᱳᱜ ᱠᱟᱱᱟ ᱡᱮᱢᱚᱱ ᱡᱮ ᱡᱟᱨ᱾ ᱤᱭᱟᱹ ᱠᱚᱨᱮᱫ ᱟᱨᱠᱤ ᱡᱮᱢᱚᱱ ᱚᱠᱚᱭ ᱠᱚᱫᱚ ᱢᱟᱱᱮ᱾ ᱩᱸᱜ ᱦᱳᱭ ᱯᱮ ᱥᱮᱨᱢᱟ ᱚᱠᱚᱭ ᱠᱚᱫᱚ ᱢᱚᱬᱮ ᱥᱮᱨᱢᱟ᱾ ᱚᱱᱮ ᱚᱱᱠᱟ ᱯᱚᱨ ᱯᱚᱨ ᱠᱚ ᱢᱟᱜᱢᱚᱬᱮᱜᱼᱟ ᱟᱨᱠᱤ᱾
ᱦᱩᱸ
ᱛᱟᱯᱚᱨᱮ ᱡᱮ ᱡᱮ ᱥᱮᱨᱢᱟ ᱡᱩᱫᱤ ᱠᱚ ᱢᱟᱜ ᱢᱚᱬᱮᱜ ᱠᱷᱟᱱ ᱫᱚ ᱚᱱᱟ ᱥᱮᱨᱢᱟ ᱫᱚ᱾ ᱵᱟᱦᱟ ᱫᱚ ᱵᱟᱠᱚ ᱵᱟᱦᱟᱜᱼᱟ ᱢᱟᱱᱮ ᱥᱩᱼᱼ ᱩᱻ ᱡᱟᱦᱮᱨ ᱨᱮ ᱥᱩᱱᱩᱢ ᱴᱤᱰᱟᱹᱜ ᱠᱚ ᱥᱩᱱᱩᱢ ᱥᱤᱸᱫᱩᱨ ᱠᱚ ᱴᱤᱰᱟᱹᱜᱟ᱾
ᱦᱩᱸ
ᱟᱨ ᱚᱱᱟ ᱢᱟᱜᱢᱚᱬᱮ ᱵᱟᱠᱷᱨᱟ ᱛᱮᱠᱚ ᱨᱚᱲ ᱵᱟᱲᱟᱭᱟ᱾ ᱛᱟᱯᱚᱨᱮ ᱟᱫᱚ ᱢᱟᱜ ᱢᱚᱬᱮᱜ ᱟᱮᱠᱚ᱾
ᱚᱻ
ᱟᱨ ᱢᱟᱜᱢᱚᱬᱮ ᱫᱚᱻ ᱚ᱾ ᱟᱞᱮ ᱥᱮᱱ ᱮᱢ ᱞᱟᱹᱭ ᱞᱮᱠᱷᱟᱱ ᱫᱚ ᱟᱞᱮ ᱥᱮᱱ ᱫᱚ ᱱᱚᱣᱟ ᱢᱟᱜᱢᱚᱬᱮ ᱫᱚ ᱡᱷᱮᱸᱴ ᱵᱚᱸᱜᱟ ᱠᱚ ᱢᱟᱜᱽ ᱢᱚᱬᱮᱜᱼᱟ᱾ ᱢᱟᱱᱮ ᱵᱟᱹᱭᱥᱟᱹᱠᱷ ᱡᱷᱮᱸᱴ᱾ ᱢᱟᱜᱢᱚᱬᱮᱜ ᱟᱠᱚ ᱟᱨᱠᱤ ᱟᱥᱟᱲ ᱵᱚᱸᱜᱟ ᱠᱚᱨᱮ ᱦᱚᱸᱠᱚ ᱢᱟᱜᱼᱼ ᱢᱚᱬᱮᱜ ᱜᱮᱭᱟ ᱟᱫᱚ ᱟᱞᱮ ᱱᱚᱣᱟ ᱠᱚᱨᱮ ᱫᱚ ᱩᱱᱟᱹᱜ ᱟᱥᱟᱲ ᱵᱚᱸᱜᱟ ᱫᱚ ᱵᱟᱝ ᱮᱴᱟᱜ ᱡᱟᱭᱜᱟ᱾ ᱱᱚᱣᱟ ᱠᱚᱨᱮ ᱫᱚ ᱟᱸᱡᱚᱢ ᱵᱟᱲᱟ ᱦᱩᱭ ᱟᱠᱟᱱᱟ ᱟᱥᱟᱲ ᱾ ᱦᱚᱸ ᱠᱚ ᱢᱟᱜᱢᱚᱬᱮᱜᱼᱟ᱾ ᱟᱞᱮ ᱱᱚᱣᱟ ᱥᱮᱫ ᱱᱚᱣᱟ ᱫᱷᱟᱨᱮ ᱫᱚ ᱢᱟᱱᱮ ᱵᱤᱥᱤᱨ ᱵᱷᱟᱜᱽ᱾ ᱡᱷᱮᱸᱴ ᱵᱚᱸᱜᱟ ᱫᱚ ᱮᱠᱫᱚᱢ ᱡᱷᱮᱸᱴ ᱵᱚᱸᱜᱟ᱾